ᱦᱮᱸ ᱦᱮᱸ ᱦᱮᱸ ᱡᱚᱦᱟᱨ ᱜᱮ
ᱦᱮᱸ ᱛᱟᱦᱚᱞᱮ ᱱᱤᱛᱚᱜ ᱫᱚᱞᱟᱝ ᱜᱟᱞᱢᱟᱨᱟᱣᱟ ᱟᱵᱚ ᱟᱵᱚ ᱢᱟ ᱥᱚᱵ ᱥᱚᱢᱚᱭ ᱜᱮ ᱦᱩᱭᱩᱜ ᱠᱟᱱᱟ ᱫᱤᱠᱩ ᱛᱮᱵᱚᱱ ᱜᱟᱞᱢᱟᱨᱟᱣ ᱜᱮᱭᱟ ᱢᱟᱱᱮ ᱡᱮᱢᱚᱱ ᱤᱝᱞᱤᱥ ᱛᱮᱦᱚᱸ ᱵᱚᱱ ᱞᱟᱹᱭᱟ ᱤᱭᱟᱹ ᱠᱚᱨᱮᱱᱟᱜ ᱟᱹᱨᱤ ᱟᱹᱛᱩ ᱠᱚᱨᱮᱱᱟᱜ ᱧᱩᱛᱩᱢ ᱛᱟᱨᱯᱚᱨᱮ ᱦᱩᱭᱩᱜ ᱠᱟᱱᱟ ᱪᱟᱸᱫᱳ ᱠᱚᱨᱮᱱᱟᱜ ᱧᱩᱛᱩᱢ ᱚᱠᱟ ᱫᱚ ᱮᱸ ᱟᱵᱚᱣᱟᱜ ᱮᱸ ᱟᱵᱚᱣᱟᱜ ᱛᱮᱫᱚᱢ ᱵᱟᱲᱟᱭ ᱜᱮᱭᱟ ᱥᱮ ᱵᱟᱝ? ᱦᱮᱸ ᱛᱟᱦᱚᱞᱮ ᱚᱱᱟ ᱤᱭᱟᱹ ᱥᱟᱱᱛᱟᱲᱤ ᱛᱮ ᱮᱭᱟᱭ ᱢᱟᱹᱦᱤᱛ ᱨᱮᱱᱟᱜ ᱧᱩᱼᱼ ᱧᱩᱛᱩᱢ ᱠᱚ ᱢᱟᱥᱮ ᱞᱟᱹᱭ ᱜᱚᱫ ᱢᱮ ᱛᱟᱦᱚᱞᱮ?
ᱮᱭᱟᱭ ᱮᱭᱟᱭ ᱢᱟᱦᱟ
ᱦᱮᱸ ᱢᱟᱹᱦᱤᱛ ᱢᱟᱹᱦᱤᱛ
ᱚ ᱦᱳᱭ ᱞᱟᱹᱭᱟᱢ ᱠᱟᱹᱱᱟᱹᱧ ᱥᱤᱸᱜᱮ ᱢᱟᱦᱟ ᱥᱤᱸᱜᱮ ᱵᱟᱞᱮ ᱚᱛᱮ ᱥᱤᱸᱜᱮ ᱡᱟᱹᱨᱩᱢ ᱧᱩᱦᱩᱢ
ᱦᱮᱸ ᱢᱤᱫᱴᱮᱱ ᱚᱱᱟ ᱥᱤᱸᱜᱤ ᱜᱮ ᱵᱟᱨᱫᱷᱣ ᱩᱱ ᱦᱩᱭᱩᱜᱼᱟ ᱢᱤᱫᱴᱟᱝ ᱫᱚ ᱥᱤᱸᱜᱮ ᱚᱛᱮ ᱵᱟᱞᱮ ᱥᱟᱹᱜᱩᱱ ᱥᱟᱨᱼᱼ ᱛᱤ ᱡᱟᱹᱨᱩᱢ ᱧᱩᱦᱩᱢ
ᱫᱚ ᱢᱟᱱᱮ ᱮᱦᱚᱵ ᱫᱚ ᱮᱦᱚᱵ ᱫᱚ ᱢᱟᱱᱮ ᱥᱚᱢᱵᱟᱨ ᱚᱱᱟ ᱚᱱᱟ ᱠᱚᱫᱚ ᱵᱟᱹᱧ ᱵᱟᱲᱟᱭᱟ ᱡᱮᱢᱚᱱ ᱚᱠᱟᱴᱟᱜ ᱢᱮᱪᱤᱝ ᱠᱟᱛᱮ ᱠᱟᱱᱟ ᱠᱤᱱᱛᱩ ᱛᱚ ᱚᱱᱟᱧ ᱵᱟᱲᱟᱭᱟ ᱚᱱᱠᱟ
ᱦᱮᱸ ᱟᱨ ᱚᱱᱟ ᱡᱮᱢᱚᱱ ᱚ ᱥᱤᱸᱜᱮ ᱢᱟᱦᱟ ᱫᱚ ᱦᱩᱭᱩᱜ ᱠᱟᱱᱟ ᱨᱚᱵᱤ ᱟᱨ ᱚᱛᱮ ᱢᱟᱦᱟ ᱫᱚ ᱥᱚᱢᱵᱟᱨ ᱟᱨ ᱵᱟᱞᱮ ᱢᱟᱦᱟ ᱫᱚ ᱦᱩᱭᱩᱜ ᱠᱟᱱᱟ ᱢᱚᱝᱜᱚᱞ ᱵᱟᱨ ᱟᱨ ᱥᱟᱹᱜᱩᱱ ᱢᱟᱦᱟ ᱫᱚ ᱦᱩᱭᱩᱜ ᱠᱟᱱᱟ ᱦᱩᱭᱩᱜ ᱵᱩᱫ ᱵᱟᱨ ᱥᱟᱨᱫᱤ ᱢᱟᱦᱟ ᱫᱚ ᱦᱩᱭᱩᱜ ᱠᱟᱱᱟ ᱜᱩᱨᱩ ᱵᱟᱨ ᱡᱟᱹᱨᱩᱢ ᱢᱟᱦᱟ ᱫᱚ ᱦᱩᱭᱩᱜ ᱠᱟᱱᱟ ᱥᱩᱠᱼᱼ ᱥᱩᱠᱨᱚᱵᱟᱨ ᱟᱨ ᱧᱩᱦᱩᱢ ᱢᱟᱦᱟ ᱫᱚ ᱦᱩᱭᱩᱜ ᱠᱟᱱᱟ ᱥᱚᱱᱤᱵᱟᱨ, ᱦᱮᱸ ᱟᱨ ᱚᱱᱟ ᱤᱭᱟᱹ ᱥᱟᱱᱛᱟᱲᱤ ᱛᱮ ᱮᱭᱟᱭ ᱜᱚᱴᱼᱼ ᱴᱟᱝ ᱱᱟᱹᱭ ᱨᱮᱱᱟᱜ ᱧᱩᱛᱩᱢᱢᱮᱢ ᱵᱟᱲᱟᱭ ᱜᱮᱭᱟ? ᱱᱟᱹᱭ ᱨᱮᱱᱟᱜ ᱧᱩᱛᱩᱢ,
ᱱᱟᱹ
ᱱᱟᱹᱭ ᱵᱟᱹᱧ ᱵᱟᱰᱟᱭᱟ ᱦᱮᱸ ᱛᱟᱦᱞᱮ ᱤᱧᱤᱧ ᱞᱟᱹᱭ ᱮᱼᱟ ᱡᱮᱢᱚᱱ ᱜᱟᱝ ᱱᱟᱹᱭ ᱥᱩᱲᱟᱹ ᱱᱟᱹᱭ ᱱᱟᱹᱭ, ᱜᱤᱨᱩ ᱱᱟᱹᱭ, ᱜᱩᱣᱟᱹ ᱱᱟᱹᱭ, ᱛᱩᱯᱩᱱ ᱱᱟᱹᱭ, ᱛᱟᱨᱯᱚᱨ ᱦᱩᱭᱩᱜ ᱠᱟᱱᱟ ᱡᱚᱵᱮ ᱱᱟᱹᱭ, ᱟᱨ ᱦᱩᱭᱩᱜ ᱠᱟᱱᱟ ᱥᱟᱥᱟᱝ ᱱᱟᱹᱭ। ᱟᱨ ᱛᱟᱦᱞᱮ ᱥᱟᱱᱛᱟᱲᱤᱛᱮ ᱜᱮᱞᱵᱟᱨ ᱪᱟᱸᱫᱳ ᱨᱮᱱᱟᱜ ᱧᱩᱛᱩᱢ?
ᱦᱮᱸ ᱚᱱᱟ ᱫᱩᱧ ᱞᱟᱹᱭ ᱠᱮᱭᱟ
ᱦᱮᱸ ᱢᱟᱥᱮ
ᱜᱮᱞᱵᱟᱨ ᱪᱟᱸᱫᱳ ᱨᱮᱫᱚ ᱢᱟᱱᱮ ᱟᱵᱚᱣᱟᱜ ᱥᱟᱱᱛᱟᱲ ᱫᱚ ᱮᱠ ᱟᱵᱚᱱᱟᱜ ᱠᱟᱱ ᱛᱟᱵᱚᱱᱟ ᱚᱱᱟ ᱢᱟᱜᱽ ᱵᱚᱸᱜᱟ ᱠᱷᱚᱡ ᱢᱟᱜᱽ ᱯᱷᱟᱹᱜᱩᱱ ᱪᱟᱹᱛ ᱵᱟᱹᱭᱥᱟᱹᱠᱷ ᱡᱷᱮᱸᱴ ᱟᱥᱟᱲ ᱥᱟᱱ ᱵᱷᱟᱫᱚᱨ ᱫᱟᱸᱥᱟᱭ ᱟᱨ ᱥᱚᱨᱦᱟᱭ ᱟᱜᱷᱟᱬ ᱟᱨ ᱯᱩᱥ ᱢᱩᱪᱟᱹᱫ ᱦᱳᱭ,
ᱟᱵᱚ ᱫᱚ ᱟᱹᱰᱤ ᱪᱮᱦᱨᱟ ᱜᱮᱵᱚᱱ ᱞᱟᱹᱭᱼᱟ ᱵᱟ-ᱥᱮ।
ᱦᱳᱭ
ᱠᱤᱱᱛᱩ ᱫᱚᱢᱮ ᱫᱚ ᱵᱟᱵᱚᱱ ᱞᱟᱹᱭᱮᱜᱼᱟ ᱟᱫᱚ ᱱᱤᱛᱚᱜ ᱫᱚ ᱦᱟᱸᱜ ᱠᱷᱟᱹᱞᱤ
ᱦᱳᱭ ᱟᱨ ᱟᱢᱤᱧ ᱠᱩᱞᱤ ᱢᱮᱭᱟ ᱦᱮᱸ
ᱦᱮᱸ ᱦᱮᱸ
ᱟ ᱢᱮᱱ ᱟᱠᱚ ᱪᱮᱫ ᱜᱮᱞ ᱵᱟᱨ ᱪᱟᱸᱫᱳ ᱨᱮ ᱜᱮᱞᱵᱟᱨ ᱜᱚᱴᱟᱝ ᱯᱚᱨᱚᱵᱽ ᱢᱮᱱᱟᱜᱼᱟ ᱥᱮ ᱵᱚᱸᱜᱟᱼᱵᱩᱨᱩ ᱠᱚ ᱢᱮᱱᱟᱜᱼᱟ
ᱦᱮᱸ ᱦᱮᱸ
ᱚᱱᱟ ᱠᱚ ᱵᱚᱸᱜᱟᱭᱟ ᱦᱳᱭᱛᱚ ᱚᱠᱟ ᱪᱟᱸᱫᱳ ᱨᱮ ᱪᱮᱫ ᱠᱚ ᱵᱚᱸᱜᱟ ᱵᱩᱨᱩᱳᱭᱟ?
ᱫᱚᱢᱮ ᱫᱚ ᱵᱟᱹᱧ ᱵᱟᱲᱟᱭᱟ ᱡᱷᱚᱛᱚ ᱫᱚ, ᱡᱮᱢᱚᱱ, ᱯᱩᱥ ᱵᱚᱸᱜᱟ ᱨᱮᱫᱚ ᱦᱩᱭᱩᱜ ᱠᱟᱱᱟ ᱡᱮᱢᱚᱱ ᱯᱩᱥ ᱟᱨ ᱢᱟᱜᱽ ᱵᱚᱸᱜᱟ ᱡᱮᱢᱚᱱ ᱥᱟᱠᱨᱟᱛ ᱵᱚᱱ ᱥᱟᱠᱨᱟᱛ ᱵᱚ ᱯᱚᱨᱚᱵᱽᱚᱜ ᱜᱮᱭᱟ ᱛᱟᱨᱯᱚᱨᱮ ᱦᱩᱭᱩᱜ ᱠᱟᱱᱟ ᱯᱷᱟᱹᱜᱩᱱ ᱵᱚᱸᱜᱟ ᱨᱮᱫᱚ ᱵᱟᱦᱟ, ᱛᱟᱨᱯᱚᱨᱮ ᱦᱩᱭᱩᱜ ᱠᱟᱱᱟ ᱥᱚᱦᱨᱟᱭ ᱵᱚᱸᱜᱟ ᱨᱮᱫᱚ ᱥᱚᱦᱨᱟᱭ ᱫᱟᱸᱥᱟᱭ ᱨᱮᱵᱚ ᱫᱟᱸᱥᱟᱭᱼᱚᱜ ᱜᱮᱭᱟ ᱛᱟᱨᱯᱚᱨᱮ ᱦᱩᱭᱩᱜ ᱠᱟᱱᱟ ᱟᱨᱚ ᱛᱤᱥ ᱠᱚ ᱪᱮᱫ ᱠᱚ ᱦᱩᱭᱩᱜ ᱜᱮᱭᱟ ᱚᱱᱟ ᱫᱚ ᱵᱟ‌‌ᱹᱧ ᱵᱟᱰᱟᱭᱟ ᱠᱤᱱᱛᱩ ᱢᱟᱜᱼᱢᱚᱬᱮ ᱟᱵᱚᱱ ᱪᱤᱛᱟᱹᱜ ᱟᱵᱚᱱ ᱜᱚᱢᱦᱟ ᱟᱵᱟᱱ
ᱦᱳᱭ
ᱨᱟᱱ ᱟᱨ ᱪᱮᱫ ᱠᱚ